ᱦᱮᱞᱳ
ᱦᱮᱸ ᱱᱤᱛᱚᱜ ᱟᱡᱚᱢ ᱠᱟᱱᱟ
ᱛᱟᱯᱚᱨᱮ ᱞᱟᱹᱭ ᱵᱤᱱ ᱪᱮᱫ ᱞᱮᱠᱟ ᱢᱮᱱᱟᱜ ᱵᱤᱱᱟ
ᱟᱹᱞᱤᱧ ᱫᱚ ᱮᱠᱷᱚᱱ ᱴᱷᱤᱠ ᱴᱷᱟᱠ ᱜᱮ ᱢᱮᱱᱟᱜ ᱞᱤᱧᱟ ᱟᱻᱻ ᱟᱵᱮᱱ ᱜᱮ ᱦᱟᱜ ᱚᱠᱟ ᱞᱮᱠᱟ ᱢᱮᱱᱟᱜ ᱵᱮᱱᱟ ᱟᱞᱤᱧ ᱫᱚ ᱮᱠᱷᱚᱱ ᱫᱚ ᱴᱷᱤᱠ ᱴᱷᱟᱠ ᱜᱮ ᱢᱮᱱᱟᱜ ᱞᱤᱧᱟ
ᱟᱞᱤᱧ ᱦᱚᱸ ᱢᱚᱴᱟᱢᱩᱴᱤ ᱴᱷᱤᱠᱴᱷᱟᱠ᱾
ᱟᱪᱪᱷᱟ ᱟᱪᱪᱷᱟ ᱡᱚᱢ ᱧᱩ ᱦᱩᱭ ᱵᱟᱲᱮᱱᱟ ᱥᱮ ᱵᱟᱝ?
ᱟᱹᱣᱨᱤᱭᱟ ᱡᱚᱢ ᱧᱩ ᱠᱚᱫᱚ ᱡᱚᱢ ᱧᱩ ᱫᱚᱥ ᱥᱟᱲᱮ ᱫᱚᱥ ᱵᱟᱡᱮ᱾ ᱵᱟᱝ ᱵᱟᱝ ᱯᱷᱟᱸᱠ ᱠᱚᱨᱮ ᱢᱮᱱᱟᱜ ᱞᱤᱧᱟ ᱚᱲᱟᱜ ᱥᱮᱫ ᱨᱮᱫᱚ ᱵᱟᱪᱩᱜ ᱞᱤᱧᱟ᱾
ᱦᱚᱸ ᱟᱪᱪᱷᱟ ᱟᱪᱪᱷᱟ᱾ ᱟᱨ ᱛᱟᱦᱚᱞᱮ ᱠᱟᱹᱢᱤ ᱠᱟᱹᱥᱱᱤ ᱠᱚ ᱪᱮᱫ ᱞᱮᱠᱟ ᱪᱟᱞᱟᱜ ᱠᱟᱱᱟ᱾ ᱦᱮᱸ ᱞᱟᱹᱭ ᱵᱮᱱ᱾
ᱢᱤᱫ ᱜᱷᱟᱹᱲᱤᱡ ᱞᱟᱦᱟ ᱱᱚᱰᱮ ᱠᱚᱞ ᱴᱚᱞ ᱵᱟᱭ ᱜᱟᱱᱚᱜ ᱠᱟᱱ ᱛᱟᱦᱮᱜ-ᱟ ᱥᱮ᱾ ᱪᱮᱠ ᱞᱮᱫᱟ ᱵᱤᱱ᱾
ᱵᱟᱝ ᱵᱟᱝ ᱟᱫᱚ ᱱᱤᱭᱟᱹ ᱫᱚ ᱦᱟᱜ ᱮᱢᱚᱱ ᱢᱤᱫᱴᱮᱱ ᱠᱟᱹᱢᱤ ᱠᱟᱱᱟ ᱱᱮᱴᱣᱟᱨᱠ ᱵᱮᱥᱮᱥ ᱪᱮᱛᱟᱱ ᱨᱮ ᱛᱟᱦᱮᱴ ᱢᱮᱱᱟᱜ-ᱟ ᱛᱚ ᱟᱫᱚ ᱱᱤᱭᱟᱹ ᱫᱚ ᱦᱟᱸᱜ ᱮᱠᱫᱚᱢ ᱦᱟᱭ ᱱᱮᱴ ᱮ ᱡᱚᱢ ᱫᱟ
ᱦᱟᱭ ᱱᱮᱴ ᱨᱮᱜᱮ ᱢᱮᱱᱟᱜ-ᱟ ᱯᱷᱟᱭᱤᱵᱼᱡᱤ ᱱᱮᱴᱳᱣᱟᱨᱠ ᱨᱮᱜᱮ ᱢᱮᱱᱟᱜ-ᱟ᱾
ᱦᱮᱸ ᱦᱮᱸ ᱤᱱᱴᱟᱨᱱᱮᱴ ᱟᱨᱠᱤ ᱥᱯᱤᱰ ᱵᱟᱝ ᱛᱟᱦᱮᱱ ᱠᱷᱟᱱ ᱠᱷᱩᱵ ᱮᱠᱴᱟ ᱦᱚᱭᱛᱚ ᱠᱚᱞ ᱠᱚ ᱵᱟᱭ ᱠᱮᱪ ᱫᱟᱲᱮᱭᱟᱜ ᱠᱟᱱᱟ ᱯᱟᱞᱮᱱ ᱟᱞᱤᱧ ᱫᱚ ᱱᱚᱜ-ᱚ ᱱᱚᱝᱠᱟ ᱞᱤᱧ ᱢᱚᱱᱮᱭᱮᱫᱟ᱾
ᱵᱟᱝ ᱵᱟᱝ ᱟᱹᱰᱤ ᱦᱚᱲᱟᱜ ᱯᱨᱚᱵᱞᱮᱢᱮ ᱫᱮᱠᱷᱟᱣ ᱮᱫᱟ ᱤᱱᱴᱟᱨᱱᱮᱴ ᱱᱚᱣᱟ ᱡᱟᱭᱜᱟ ᱠᱷᱚᱱᱜᱮ ᱤᱱᱴᱟᱨᱱᱮᱴ ᱢᱤᱫ ᱜᱷᱟᱹᱲᱤᱡ ᱞᱟᱦᱟ ᱜᱮ ᱵᱟᱝ ᱪᱟᱞᱟᱣ ᱞᱮᱱᱟ ᱱᱤᱛᱚᱜ ᱪᱟᱞᱟᱜ ᱠᱟᱱᱟ᱾
ᱚ ᱦᱮᱸ ᱱᱤᱭᱟᱹ ᱫᱚ ᱠᱤᱪᱷᱩ ᱦᱚᱭᱛᱚ ᱮᱯ ᱨᱮᱭᱟᱜ ᱚᱥᱵᱤᱫᱟ ᱦᱩᱭᱩᱜ ᱠᱟᱱᱟ᱾ ᱦᱮᱸ ᱦᱩᱭᱫᱟ
ᱟᱨ ᱵᱟᱝᱠᱷᱟᱱ ᱫᱚ ᱮᱢᱚᱱ ᱡᱟᱦᱟᱱᱟᱜ ᱫᱚ ᱚᱥᱵᱤᱫᱟ ᱫᱚ ᱵᱟᱝ ᱦᱩᱭ ᱠᱟᱱᱟ ᱛᱚ ᱟᱹᱞᱤᱧ ᱛᱚ ᱱᱚᱜ-ᱚᱭ ᱢᱚᱴᱟ ᱢᱩᱴᱤ ᱦᱚᱭᱛᱚ ᱰᱮᱲ ᱢᱟᱥ ᱜᱟᱱ ᱞᱤᱧ ᱦᱩᱭᱱᱟ ᱱᱤᱭᱟᱹ ᱨᱮ᱾ ᱚᱻ ᱠᱟᱹᱢᱤ ᱠᱟᱹᱢᱤ ᱛᱮ᱾
ᱚᱱᱮ ᱫᱚ ᱟᱹᱰᱤ ᱢᱟᱨᱮ ᱯᱞᱮᱭᱟᱨ ᱠᱟᱱᱟ ᱵᱤᱱ ᱟᱵᱤᱱ ᱟᱵᱤᱱ
ᱦᱮᱸ ᱮᱠᱷᱚᱱ ᱫᱚ ᱟᱭᱢᱟ ᱫᱤᱱ ᱜᱮᱞᱤᱧ ᱠᱟᱹᱢᱤ ᱠᱮᱫᱟ ᱟᱫᱚ ᱦᱟᱸᱜ ᱢᱟᱡ ᱠᱷᱟᱱᱮ ᱨᱮ ᱵᱤᱱᱤᱴ ᱛᱟᱦᱮᱸ ᱠᱟᱱ ᱛᱟᱞᱤᱧ ᱛᱮ ᱛᱷᱚᱲᱟ ᱦᱟᱯᱤᱫ ᱧᱚᱜ ᱛᱟᱦᱮᱸ ᱠᱟᱱᱟ᱾
ᱛᱟᱦᱚᱞᱮ ᱵᱷᱟᱹᱜᱤ ᱵᱤᱱ ᱞᱟᱹᱭ ᱫᱟᱲᱮᱭᱟᱜ-ᱟ ᱟᱹᱵᱤᱱ ᱜᱮ
ᱦᱮᱸ ᱟᱫᱚ ᱱᱤᱭᱟᱹ ᱨᱮᱭᱟᱜ ᱡᱟᱦᱟᱸ ᱟᱹᱱ ᱟᱹᱨᱤ ᱠᱟᱱᱟ ᱚᱱᱟ ᱫᱚ ᱚᱨᱫᱷᱮᱠ ᱚᱨᱫᱷᱮᱠ ᱜᱟᱞᱢᱟᱨᱟᱣ ᱵᱚᱞᱮ ᱵᱟᱨᱚ ᱢᱤᱱᱤᱴ ᱞᱟᱝ ᱨᱚᱯᱚᱲ ᱠᱷᱟᱱ ᱟᱵᱮᱱ ᱯᱟᱸᱪ ᱪᱷᱚ ᱢᱤᱱᱤᱴ ᱥᱮ ᱵᱟᱫᱽᱵᱟᱹᱠᱤ ᱟᱞᱤᱧ ᱟᱫᱚ ᱱᱚᱜ-ᱚ ᱱᱚᱝᱠᱟ ᱢᱚᱴᱟᱢᱩᱴᱤ ᱡᱚᱛᱚ ᱟᱫᱷᱟ ᱟᱫᱷᱤ ᱛᱟᱦᱮᱱ᱾
ᱟᱪᱪᱷᱟ ᱟᱪᱪᱷᱟ
ᱚᱱᱠᱟᱱᱟ ᱠᱟᱛᱷᱟ ᱫᱚ ᱟᱫᱚ ᱦᱟᱸᱜ ᱠᱟᱹᱢᱤ ᱠᱟᱹᱥᱱᱤ ᱠᱚ ᱛᱟᱦᱚᱞᱮ ᱪᱮᱫ ᱞᱮᱠᱟ ᱪᱟᱞᱟᱜ ᱠᱟᱱᱟ
ᱠᱟᱹᱢᱤ ᱦᱚᱸᱜ-ᱚᱭ ᱨᱚᱦᱚᱭ ᱛᱩᱫ ᱟᱨᱚᱢᱵᱷᱚᱜ ᱞᱟᱹᱜᱤᱜ-ᱟ᱾
ᱟᱫᱚ ᱟᱯᱮ ᱚᱱᱛᱮ ᱦᱚᱸ ᱵᱟᱯᱮ ᱮᱦᱚᱵ ᱠᱟᱱᱟ ᱛᱟᱦᱚᱞᱮ?
ᱦᱮᱸ ᱮᱦᱚᱵ ᱜᱚᱫ ᱠᱟᱱᱟ ᱯᱨᱟᱭ
ᱦᱩᱸ
ᱟᱯᱮ ᱫᱚ ᱚᱠᱟ ᱥᱮᱫ ᱫᱤᱥᱚᱢ ᱠᱚᱫᱚ?
ᱟᱞᱮ ᱫᱤᱥᱚᱢ ᱫᱚ ᱱᱟᱢᱟᱞ ᱫᱤᱥᱚᱢ ᱜᱮ ᱟᱫᱚ ᱛᱷᱚᱲᱟ ᱦᱟᱸᱜ ᱱᱟᱢᱟᱞ ᱫᱤᱥᱚᱢ ᱠᱷᱚᱱ ᱫᱚᱞᱮ ᱪᱮᱛᱟᱱ ᱧᱚᱜ ᱮᱱᱟ
ᱚᱠᱟ ᱯᱟᱦᱴᱟ ᱨᱮ?
ᱟᱞᱮ ᱱᱚᱣᱟ ᱩᱸᱻ ᱱᱟᱢᱟᱞ ᱫᱤᱥᱚᱢ ᱠᱷᱚᱱ ᱪᱮᱛᱟᱱ ᱥᱮᱱᱜᱮ᱾ ᱚᱱᱟ ᱚᱱᱮ ᱵᱤᱨ ᱯᱟᱦᱴᱟ ᱨᱮᱞᱮ ᱯᱟᱲᱟᱣᱱᱟ ᱛᱷᱚᱲᱟ ᱟᱞᱮ᱾
ᱦᱭᱟᱫᱚ ᱰᱤᱥᱴᱤᱠ ᱠᱚᱨᱮ ᱚᱠᱟ ᱯᱮᱟᱦᱴᱟ ᱯᱟᱲᱟᱜ ᱠᱟᱱᱟ?
ᱟᱞᱮ ᱱᱚᱛ ᱚ ᱵᱚᱨᱫᱷᱚᱢᱟᱱ ᱟᱲᱤ ᱱᱤᱭᱟ. ᱫᱚ ᱾
ᱟᱪᱪᱷᱟ ᱵᱚᱨᱫᱷᱚᱢᱟᱱ
ᱦᱩᱸ
ᱪᱮᱫᱟᱜ ᱥᱮ ᱱᱟᱢᱟᱞ ᱫᱤᱥᱚᱢ ᱵᱚᱞᱛᱮ ᱫᱚ ᱟᱹᱰᱤ ᱜᱟᱱ
ᱦᱩᱸ ᱦᱮᱸ ᱱᱟᱢᱟᱞ ᱫᱤᱥᱚᱢ ᱵᱚᱞᱛᱮ ᱫᱚ ᱟᱹᱰᱤ ᱜᱟᱱ ᱜᱮ ᱟᱫᱚ ᱟᱞᱮ ᱞᱟᱛᱟᱨ ᱥᱮᱱᱜᱤ ᱟ ᱵᱮᱥᱤ ᱠᱟᱭᱛᱮ ᱱᱟᱢᱟᱱ ᱫᱤᱥᱚᱢ ᱫᱚᱠᱚ ᱞᱟᱹᱭᱟ ᱞᱟᱹᱭ ᱫᱚ ᱦᱟᱸᱜ ᱾
ᱫᱚᱵᱤ ᱢᱤᱼᱢᱤᱫᱴᱟᱝ ᱰᱤᱥᱴᱤᱠ ᱨᱮ ᱢᱤᱼᱢᱤᱫᱴᱟᱝ ᱱᱟᱢᱟᱞ ᱢᱮᱱᱟᱜᱼᱟ ᱾
ᱦᱩᱸ ᱦᱩᱸ ᱦᱚᱸ ᱠᱟᱱᱜᱮ
ᱟᱨ ᱠᱤᱪᱷᱩ ᱮᱢᱚᱱ ᱰᱤᱥᱴᱤᱠ ᱢᱮᱱᱟᱜᱼᱟ ᱡᱟᱦᱟᱸ ᱫᱚ ᱯᱩᱨᱟᱹᱴᱟᱜ ᱜᱮ ᱱᱟᱢᱟᱞ ᱜᱮ ᱦᱮᱸ ᱾
ᱦᱚᱭ ᱫᱟᱜ ᱚᱠᱟᱞᱮᱠᱟ ᱟᱯᱮ ᱥᱮᱱ?
ᱦᱚᱭ ᱫᱟᱜ ᱫᱚ ᱢᱚᱴᱟᱢᱩᱴᱤ ᱵᱷᱟᱜᱤ ᱜᱮ ᱦᱮᱡ ᱮᱱᱟ ᱾ ᱛᱮᱦᱮᱧ ᱦᱚᱭ ᱫᱟᱜ ᱡᱟᱹᱲᱤ ᱜᱚᱫ ᱠᱮᱫᱟ ᱾
ᱦᱩᱸ ᱟᱨ ᱞᱮᱥᱚᱱ ᱦᱚᱸ ᱚᱱᱠᱟᱜᱮ ᱠᱷᱩᱵ ᱮᱠᱴᱟ ᱵᱟᱭ ᱦᱚᱭ ᱫᱟᱜ ᱡᱟᱲᱤᱭ ᱫᱟ ᱟᱨ ᱟᱜ ᱫᱟᱜ ᱦᱚᱸ ᱡᱟ ᱧᱮᱞᱚᱜ ᱠᱟᱱᱟ ᱢᱤᱫ ᱵᱟᱨ ᱫᱤᱱ ᱯᱚᱨ ᱯᱚᱨ ᱦᱚᱭᱛᱚᱭ ᱫᱟᱜ ᱮᱫᱟ ᱚᱱᱟ ᱢᱟᱛᱚ ᱠᱷᱮᱛ ᱵᱟᱹᱫᱽ ᱨᱮᱦᱚᱸ ᱵᱟᱝ ᱢᱚᱸᱡᱽ ᱛᱮ ᱵᱟᱝ ᱛᱟᱦᱮᱱ ᱠᱟᱱ ᱦᱩᱸ ᱾
ᱟᱞᱮ ᱫᱤᱥ ᱟᱞᱮᱫᱤ ᱟᱞᱮ ᱫᱚ ᱱᱟᱢᱟᱞ ᱫᱚ ᱵᱟᱝ ᱾ ᱠᱟᱱᱟᱞᱮ ᱟᱞᱮ ᱫᱚ ᱵᱤᱞᱟᱹᱛ ᱠᱟᱱᱟᱞᱮ ᱮᱱᱠᱷᱟᱱ ᱫᱟᱜ ᱡᱟᱹᱲᱤ ᱞᱮᱱᱠᱷᱟᱱ ᱟᱞᱮ ᱫᱚ ᱱᱚᱛᱮ ᱫᱚ ᱵᱷᱟᱜᱮ ᱜᱮ ᱫᱟᱜ ᱡᱟᱹᱲᱤ ᱠᱮᱫᱟᱭ ᱟᱨ ᱠᱷᱮᱛ ᱵᱟᱹᱫᱽ ᱠᱚᱨᱮ ᱜᱚᱴᱟᱜᱮ ᱾ ᱫᱟᱜ ᱫᱚ ᱮᱵᱮᱞᱮᱵᱮᱞ ᱜᱚᱫ ᱟᱠᱟᱱ ᱛᱟᱞᱮᱭᱟ ᱾
ᱦᱩᱸ ᱟᱫᱚ ᱛᱟᱦᱚᱞᱮ ᱱᱤᱭᱟᱹ ᱪᱟᱥᱵᱟᱥ ᱪᱷᱟᱰᱟ ᱫᱚ ᱪᱮᱫ ᱠᱚᱯᱮ ᱠᱟᱹᱢᱤ ᱵᱟᱲᱟᱭ ᱛᱟᱵᱚᱱᱟ?
ᱟᱹᱞᱤᱧ ᱮᱰᱤᱴᱚᱨ ᱠᱟᱱᱟᱞᱤᱧ ᱾
ᱟᱪᱪᱷᱟ ᱟᱪᱪᱷᱟ ᱚ ᱟᱨ ᱛᱟᱦᱚᱞᱮ ᱚᱱᱟ ᱠᱟᱹᱢᱤ ᱵᱟᱠᱷᱨᱟᱛᱮ ᱠᱟᱹᱴᱤᱡ ᱜᱟᱞᱢᱟᱨᱟᱣ ᱢᱟ ᱞᱟᱹᱭᱟᱞᱤᱧ ᱵᱮᱱ ᱾
ᱟᱪᱪᱷᱟ ᱟᱪᱪᱷᱟ ᱟᱨ ᱪᱮᱫᱞᱤᱧ ᱞᱮᱭᱟ ᱚᱱᱟ ᱴᱟᱭᱳᱢ ᱨᱮ ᱪᱟᱞᱟᱳ ᱛᱮ ᱾ ᱟᱞᱤᱧ ᱢᱮᱱ ᱢᱮᱱ ᱯᱨᱚᱯᱷᱮᱥᱚᱱ ᱛᱟᱞᱤᱧ ᱮᱹᱰᱤᱴᱚᱨ ᱛᱚ ᱦᱚᱜᱼᱚᱭ ᱡᱟᱦᱟᱸ ᱯᱨᱚᱡᱮᱠᱴ ᱠᱚ ᱢᱩᱵᱷᱤ ᱮᱞᱵᱟᱢ ᱡᱟᱦᱟᱸ ᱠᱚ ᱵᱮᱱᱟᱜ ᱠᱟᱱᱟ ᱱᱤᱭᱟᱹ ᱠᱚᱨᱮ ᱠᱟᱹᱢᱤ ᱵᱟᱲᱟᱭᱟᱞᱤᱧ ᱾
ᱟᱪᱪᱷᱟ
ᱢᱮᱱ ᱠᱟᱹᱢᱤ ᱫᱚ ᱮᱰᱤᱴᱚᱨ ᱠᱟᱱᱟᱞᱤᱧᱟ ᱥᱟᱶᱛᱮ ᱟᱹᱞᱤᱧ ᱞᱤᱭᱩᱥᱤᱠ ᱠᱤᱪᱷᱩ ᱞᱤᱭᱩᱥᱤᱠ ᱦᱚᱞᱤᱧ ᱚᱞᱟ ᱾ ᱠᱤᱪᱷᱩ ᱤᱭᱟᱹ ᱠᱚᱦᱚᱸ ᱰᱨᱮᱠᱴᱞᱤᱧ
ᱟᱫᱚ ᱮᱰᱤᱴ ᱥᱟᱶ ᱥᱟᱶᱛᱮ ᱛᱟᱦᱚᱞᱮ ᱩᱢ ᱟᱵᱮᱱᱟᱜ ᱠᱤ ᱚᱱᱟ ᱯᱷᱚᱴᱳᱜᱨᱟᱯᱷᱤ ᱠᱚᱨᱮ ᱦᱚᱸ ᱡᱟᱦᱟᱱᱟᱜ
ᱦᱩᱸ ᱚᱱᱟᱮ ᱪᱮᱛᱟᱱ ᱨᱮᱫᱚ ᱟᱫᱚᱢ ᱮᱰᱤᱴ ᱵᱚᱞᱛᱮ ᱫᱚ ᱾ ᱤᱱᱟᱹ ᱠᱚᱜᱮ ᱪᱟᱞᱟᱜᱼᱟ ᱯᱷᱚᱴᱳ ᱜᱨᱟᱯᱷᱤ ᱵᱷᱤᱰᱭᱳ ᱜᱨᱟᱯᱷᱤ ᱵᱟᱱᱟᱨ ᱜᱮᱛᱚ ᱮᱰᱤᱴ ᱦᱩᱭᱩᱜᱼᱟ ᱾
ᱦᱩᱸ ᱦᱩᱸ ᱚᱱᱟᱦᱚᱸ ᱢᱟᱦᱚᱲᱟᱜ ᱜᱮ ᱵᱟᱱᱟᱨ ᱜᱮ ᱤᱰᱤᱴ ᱦᱤᱭᱟ ᱟᱫᱚ ᱱᱤᱭᱟᱹ ᱦᱚᱸ ᱟᱹᱰᱤ ᱞᱟᱹᱴᱩ ᱟᱹᱰᱤ ᱢᱟᱨᱟᱝ ᱠᱟᱹᱢᱤ ᱠᱟᱱ ᱾ ᱭᱮᱭᱟ
ᱦᱩᱸ ᱡᱮᱢᱚᱭ ᱜᱨᱟᱯᱷᱤᱠ ᱰᱤᱡᱟᱭᱤᱱ ᱚᱱᱟ ᱢᱚᱫᱽᱫᱷᱮ ᱨᱮ ᱛᱟᱦᱮᱱ ᱠᱟᱱᱟ ᱵᱷᱤᱯᱮᱠᱥ ᱛᱟᱦᱮᱱ ᱠᱟᱱᱟ ᱾ ᱟᱨ ᱡᱷᱚᱛᱚ ᱨᱚᱠᱚᱢ ᱠᱟᱹᱢᱤᱜᱮ ᱚᱱᱟ ᱢᱚᱫᱽᱫᱷᱮ ᱨᱮ ᱥᱮᱞᱮᱫ ᱢᱮᱱᱟᱜᱼᱟ ᱾ ᱢᱤᱫ ᱦᱚᱲ ᱠᱤ ᱫᱟᱠᱟ ᱵᱤᱱ ᱮᱢᱟᱭᱟ ᱫᱟᱜ ᱵᱟᱵᱤᱱ ᱮᱢᱟᱭᱟ ᱥᱮ ᱩᱛᱩ ᱵᱟᱵᱤᱱ ᱮᱢᱟᱭᱟ ᱾
ᱦᱮᱸ
ᱤᱥᱤᱱ ᱠᱟᱫᱟᱵᱤᱱ ᱢᱟᱱᱮ ᱡᱷᱚᱛᱚ ᱨᱚᱠᱚᱢ ᱤᱥᱤᱱ ᱠᱟᱜ ᱦᱩᱭᱩᱜᱼᱟ ᱾
ᱵᱟᱡᱟᱨ ᱨᱮ ᱚᱱᱞᱟᱭᱤᱱ ᱠᱚᱨᱮ ᱟᱭᱢᱟ ᱱᱚ ᱝᱠᱟ ᱜᱨᱟᱯᱷᱤᱠ ᱰᱤᱡᱟᱭᱤᱱ ᱾ ᱠᱚ ᱥᱮ ᱮᱰᱤᱴᱤᱝ ᱠᱚ ᱥᱮ ᱵᱷᱤᱰᱭᱳ ᱜᱨᱟᱯᱷᱤ ᱯᱷᱳᱴᱳ ᱜᱨᱟᱯᱷᱤ ᱱᱤᱭᱟᱹ ᱠᱚ ᱨᱮᱭᱟᱜ ᱟᱭᱢᱟ ᱞᱮᱠᱟᱱ ᱠᱳᱨᱥ ᱾ ᱠᱚ ᱧᱟᱢᱚᱜ ᱠᱟᱱᱟ ᱦᱟᱸᱜ ᱯᱚᱭᱥᱟ ᱛᱮ ᱠᱳᱨᱥ ᱠᱚ ᱮᱢᱟᱣᱟᱜ ᱠᱟᱱᱟ ᱾ ᱟᱫᱚ ᱟᱵᱮᱱ ᱫᱚ ᱛᱟᱦᱚᱞᱮ ᱱᱚᱝᱠᱟ ᱮᱢᱱᱤ ᱱᱤᱡᱮ ᱱᱤᱡᱮ ᱛᱮᱜᱮ ᱠᱚᱨᱟᱣ ᱠᱚᱨᱟᱣ ᱛᱮᱵᱮᱱ ᱪᱮᱫ ᱟᱠᱟᱫᱟ ᱥᱮ ᱡᱟᱦᱟᱸ ᱠᱚᱨᱮ ᱠᱳᱨᱥ ᱵᱮᱱ ᱦᱟᱛᱟᱣ ᱞᱮᱫᱟ?
ᱵᱟᱝ ᱟᱹᱞᱤᱧ ᱫᱚ ᱠᱳᱱᱳ ᱠᱳᱨᱥ ᱵᱟᱹᱞᱤᱧ ᱠᱚᱨᱟᱣ ᱞᱮᱠᱷᱟᱱᱡ ᱟᱹᱞᱤᱧ ᱫᱚ ᱟᱹᱞᱤᱧᱟᱜ ᱥᱤᱵᱤᱞ ᱥᱟᱭᱮᱱᱥ ᱛᱮ ᱠᱤᱪᱷᱩᱞᱤᱧ ᱥᱮᱬᱟ ᱟᱠᱟᱫᱟ ᱠᱤᱪᱷᱩ ᱧᱮᱞᱛᱮ ᱾ ᱟᱨ ᱠᱤᱪᱷᱩ ᱴᱩᱠᱼᱴᱟᱠ ᱴᱨᱮᱱᱤᱝ ᱱᱟᱱᱟ ᱨᱚᱠᱚᱢ ᱦᱚᱲ ᱥᱟᱞᱟᱜ ᱜᱟᱛᱮ ᱱᱟᱱᱟ ᱨᱚᱠᱚᱢ ᱦᱚᱲ ᱥᱟᱞᱟᱜ ᱫᱟᱬᱟᱱ ᱱᱤᱱᱝᱠᱟᱹᱛᱮ ᱠᱤᱪᱷᱩ ᱪᱮᱫ ᱦᱩᱭᱩ ᱟᱠᱟᱱᱟ ᱾
ᱟᱫᱚ ᱛᱟᱦᱚᱞᱮ ᱮᱰᱤᱴᱤᱝ ᱥᱟᱶ ᱥᱟᱶ ᱛᱮᱵᱮᱱ ᱞᱟᱹᱭ ᱠᱮᱫᱟ ᱢᱤᱫ ᱵᱟᱨᱭᱟ ᱥᱮᱨᱮᱧ ᱠᱚᱦᱚᱸ ᱛᱟᱦᱚᱞᱮ ᱚᱞ ᱫᱚᱵᱮᱱ ᱚᱞ ᱫᱟᱲᱮᱭᱟᱜ ᱜᱮᱭᱟ ᱾
ᱦᱮᱸ
ᱦᱩᱸ ᱟᱫᱚ ᱟᱹᱞᱤᱧ ᱫᱚᱞᱤᱧ ᱢᱮᱱᱟ ᱡᱮ ᱚᱝᱠᱟ ᱱᱟᱣᱟ ᱥᱮᱨᱮᱧ ᱥᱟᱶ ᱥᱟᱶᱛᱮ ᱚᱱᱟ ᱢᱟᱨᱮ ᱫᱷᱟᱪᱟ ᱥᱮᱨᱮᱧ ᱡᱟᱦᱟᱸ ᱠᱚᱫᱚ ᱟᱹᱰᱤ ᱥᱮᱫᱟᱭ ᱠᱷᱚᱱ ᱠᱚ ᱥᱮᱨᱮᱧ ᱟᱹᱜᱩᱭᱮᱫ ᱛᱟᱵᱚᱱᱟ ᱚᱱᱠᱟᱱᱟᱜ ᱡᱟᱦᱟᱱᱟᱜ ᱡᱩᱫᱤ ᱠᱟᱴ ᱥᱟᱴ ᱠᱟᱛᱮᱫ ᱱᱟᱣᱟ ᱠᱟᱨ ᱛᱮᱵᱮᱱ ᱵᱮᱱᱟᱣ ᱫᱟᱲᱮ ᱠᱮ ᱠᱷᱟᱱ ᱟᱹᱰᱤ ᱱᱟᱯᱟᱭ ᱦᱩᱭ ᱠᱚᱜᱼᱟ ᱾
ᱢᱟᱨᱮ ᱠᱚ ᱵᱟᱝ
ᱦᱮᱸ ᱢᱟᱨᱮ ᱥᱮᱤᱨᱤᱧ ᱦᱟᱸᱜ ᱟᱭᱢᱟ ᱫᱚᱝ ᱞᱟᱜᱽᱬᱮ ᱥᱮᱨᱮᱧ ᱵᱟᱹᱱᱩᱜᱼᱟ ᱡᱟᱦᱟᱸ ᱫᱚ ᱦᱟᱸᱜ ᱥᱮᱫᱟᱭ ᱦᱟᱯᱲᱟᱢ ᱠᱷᱚᱡ ᱠᱚ ᱥᱮᱨᱮᱤᱧ ᱥᱮᱨᱮᱤᱧ ᱛᱮ ᱦᱚᱭᱛᱚ ᱱᱮᱛᱟᱨ ᱫᱚ ᱠᱷᱩᱵ ᱮᱠᱴᱟ ᱵᱟᱵᱩᱱ ᱫᱤᱥᱟᱹᱭᱮᱫᱟ
ᱥᱮᱨᱮᱧ ᱫᱚ ᱚᱠᱟᱴᱟᱜ ᱦᱚᱸ ᱢᱤᱫ ᱠᱟᱛᱷᱟ ᱞᱤᱧ ᱞᱟᱹᱭᱟᱵᱤᱱ ᱡᱮ ᱥᱮᱨᱮᱧ ᱫᱚ ᱚᱠᱟᱴᱟᱜ ᱦᱚᱸ ᱱᱟᱣᱟ ᱢᱟᱨᱮ ᱫᱚ ᱵᱟᱹᱪᱩᱜ ᱟᱱ ᱴᱷᱤᱠ ᱜᱮᱭᱟ ᱾ ᱥᱮᱨᱮᱧ ᱫᱚ ᱤᱱᱟᱹ ᱫᱚᱝ ᱞᱟᱜᱽᱲᱮ ᱵᱟᱦᱟ ᱥᱚᱦᱨᱟᱭ ᱨᱟᱹᱲ ᱛᱮᱜᱮ ᱪᱟᱞᱟᱜᱼᱟ ᱮᱥᱠᱤᱞ ᱤᱱᱟᱹᱜᱮ ᱛᱟᱦᱮᱱ ᱠᱟᱱᱟ ᱾ ᱢᱮᱱᱠᱷᱟᱱ ᱥᱮᱨᱮᱧ ᱨᱮᱱᱟ ᱡᱟᱦᱟᱸ ᱯᱟᱴᱷ ᱪᱮᱡᱚᱜ ᱠᱟᱱᱟ ᱚᱱᱟ ᱨᱮᱱᱟᱜ ᱢᱟᱱᱮ ᱥᱮᱨᱮᱧ ᱨᱮᱱᱟᱜ ᱮᱴᱟ ᱢᱤᱱᱤᱝ ᱪᱮᱧᱡᱚᱜ ᱠᱟᱱᱟ ᱥᱮᱨᱮᱧ ᱨᱟᱦᱟ ᱫᱚ ᱤᱱᱟᱹᱜᱮ ᱛᱟᱦᱮᱱ ᱠᱟᱱᱟ ᱥᱮᱨᱮᱧ ᱨᱮᱱᱟᱜ ᱮᱥᱠᱤᱞ ᱡᱮᱢᱚᱱ ᱡᱟᱦᱟᱸ ᱠᱚ ᱞᱟᱹᱭᱟ ᱥᱮᱢᱤ ᱥᱮᱫ ᱪᱟᱞᱟᱜ ᱠᱟᱱᱟ ᱡᱟᱦᱟᱸ ᱴᱮᱨᱤᱥᱚᱱᱟᱞ ᱥᱮᱫ ᱦᱤᱡᱩᱜ ᱠᱟᱱᱟ ᱠᱤᱪᱷᱩ ᱥᱮᱢᱤ ᱠᱤᱪᱷᱩ ᱨᱳᱢᱟᱱᱴᱤᱠ ᱤᱧ ᱤᱱᱟᱹᱜ ᱢᱟᱨᱮ ᱫᱷᱟᱪᱟ ᱨᱮᱜᱮ ᱛᱟᱦᱮᱱ ᱠᱟᱱᱟ ᱢᱟᱨᱮ ᱫᱚᱝ ᱞᱟᱜᱽᱲᱮ ᱵᱟᱦᱟ ᱥᱚᱦᱨᱟᱭ ᱡᱷᱚᱛᱚ ᱨᱮᱜᱮ ᱱᱚᱣᱟ ᱛᱟᱦᱮᱱ ᱾ ᱚᱱᱟ ᱠᱚ ᱟᱛᱮ ᱚᱱᱟ ᱜᱮ ᱢᱚᱰᱤᱯᱷᱟᱭ ᱡᱟᱦᱟᱸ ᱠᱚ ᱞᱟᱹᱭᱟ ᱢᱚᱰᱤᱯᱷᱟᱭ ᱞᱮᱠᱟ ᱛᱮ ᱥᱮᱨᱮᱧ ᱫᱚ ᱪᱟᱞᱟᱜ ᱠᱟᱱᱟ ᱡᱟᱦᱟᱸᱭ ᱡᱩᱫᱤ ᱦᱟᱛᱟᱣᱟᱭ ᱢᱤᱫᱴᱮᱱ ᱯᱨᱚᱰᱤᱥᱟᱨ ᱨᱮ ᱞᱟᱹᱭᱟ ᱟᱹᱞᱤᱧ ᱫᱚ ᱫᱚᱨᱠᱟᱨ ᱛᱟᱹᱞᱤᱧ ᱯᱨᱚᱰᱩᱥᱟᱨ ᱫᱚ ᱯᱩᱭᱥᱟᱹᱭ ᱰᱟᱞᱟᱣᱮᱫᱟ ᱯᱩᱭᱥᱟᱹ ᱠᱟᱢᱟᱣ ᱠᱟᱛᱮ ᱩᱱᱤ ᱛᱚ ᱟᱨ ᱢᱟᱨᱠᱮᱴ ᱞᱮᱠᱟᱱᱟᱜ ᱥᱮᱨᱮᱧ ᱮ ᱦᱟᱛᱟᱣᱟ ᱩᱱᱤ ᱛᱚ ᱢᱟᱨᱮ ᱞᱮᱠᱟᱱᱟᱜ ᱫᱚ ᱵᱟᱝ ᱠᱟᱨᱚᱱ ᱦᱚᱲ ᱠᱚ ᱟᱯᱰᱮᱴᱚᱜ ᱠᱟᱱᱟ ᱡᱤᱱᱤᱥ ᱟᱯᱰᱮᱴᱚᱜ ᱠᱟᱱᱟ ᱥᱮᱨᱮᱧ ᱦᱚᱸ ᱟᱯᱰᱮᱴᱚᱜ ᱠᱟᱱᱟ ᱾
ᱥᱮᱨᱮᱹᱧ ᱦᱚᱸ ᱟᱯᱰᱮᱴᱚᱜ ᱠᱟᱱᱟ ᱟᱫᱚ ᱟᱯᱰᱮᱴ ᱟᱯᱰᱮᱴ ᱛᱮ ᱟᱵᱟᱨ ᱠᱤᱪᱷᱩ ᱚᱠᱛᱚ ᱧᱮᱞᱚᱜ ᱠᱟᱱᱟ ᱦᱟᱸᱜ ᱮᱢᱟᱱ ᱮᱢᱟᱱ ᱥᱮᱨᱮᱧ ᱟ ᱵᱚᱱ ᱟ ᱛᱩᱫ ᱫᱟ ᱥᱮ ᱮᱢᱚᱱ ᱮᱢᱚᱱᱥᱮᱨᱮᱧ ᱛᱩᱫᱩᱜ ᱠᱟᱱ ᱛᱟᱵᱚᱱᱟ ᱟᱫᱚ ᱚᱱᱟ ᱫᱚ ᱦᱚᱭᱛᱚ ᱡᱚᱛᱚ ᱦᱚᱲ ᱥᱚᱢᱟᱝ ᱨᱮ ᱟᱸᱡᱚᱢ ᱦᱚᱸ ᱛᱷᱚᱲᱟ ᱞᱟᱡᱟ ᱯᱟᱲᱟ ᱥᱮ ᱵᱩᱠᱲᱩ ᱧᱚᱜ ᱟᱹᱭᱠᱟᱹᱣᱚᱜ ᱠᱟᱱᱟ ᱾
ᱦᱮᱸ ᱠᱤᱪᱷᱩ ᱡᱤᱱᱤᱥ ᱦᱚᱸ ᱢᱮᱱᱟᱜᱼᱟ ᱠᱤᱪᱷᱩ ᱡᱤᱱᱤᱥ ᱡᱟᱦᱟᱸ ᱧᱮᱞ ᱦᱚᱸ ᱵᱟᱝ ᱜᱟᱱᱚᱜᱼᱟ ᱟᱸᱡᱚᱢ ᱦᱚᱸ ᱵᱟᱝ ᱜᱟᱱᱚᱜᱼᱟ ᱦᱚᱲ
ᱦᱩᱸ
ᱟᱫᱚ ᱛᱟᱦᱚᱞᱮ ᱱᱤᱭᱟᱹ ᱫᱚ ᱟᱵᱮᱱ ᱫᱚ ᱢᱚᱴᱟ ᱢᱩᱴᱤ ᱤᱱᱠᱟᱢ ᱥᱮᱱ ᱠᱷᱚᱱ
ᱤᱱᱰᱟᱥᱴᱨᱤ ᱨᱮ ᱵᱟᱹᱪᱩᱜ ᱟᱱᱟ ᱦᱚᱜᱼᱚ ᱱᱚᱣᱟ ᱠᱷᱟᱹᱛᱤᱨ ᱠᱤᱪᱷᱩ ᱠᱚ ᱵᱮᱱᱟᱣ ᱮᱫᱟ ᱠᱤᱪᱷᱩ ᱵᱟᱹᱲᱤᱡ ᱡᱤᱱᱤᱥ ᱠᱚ ᱢᱮᱱᱟᱜᱼᱟ ᱠᱤᱪᱷᱩ ᱱᱟᱣᱟᱱ ᱡᱤᱱᱤᱥ ᱦᱚ ᱦᱚᱱᱚᱜ-ᱟ ᱦᱚᱲ ᱯᱳᱭᱞᱳ ᱵᱷᱟᱹᱜᱤ ᱫᱚ ᱵᱟᱭ ᱧᱮᱞ ᱞᱮᱟ ᱯᱳᱞᱳ ᱵᱟᱹᱲᱤᱡᱟᱜ ᱠᱚ ᱧᱮᱞᱟ
ᱦᱚᱻᱦᱚᱻᱦᱚ
ᱪᱮᱫᱟᱜ ᱠᱚ ᱠᱚᱨᱟᱣ ᱠᱮᱫᱟ ᱱᱚᱝᱠᱟ? ᱪᱮᱫᱟᱜ ᱠᱚ ᱠᱚᱨᱟᱣ ᱠᱮᱫᱟ ᱢᱚᱱᱚ ᱵᱷᱳᱠ ᱢᱚᱱᱚᱵᱷᱟᱯ ᱯᱳᱭᱞᱳ ᱦᱮᱸ ᱯᱳᱭᱞᱳ ᱢᱚᱱᱳᱵᱷᱟᱵᱽ ᱯᱟᱞᱴᱟᱣ ᱦᱩᱭᱩᱜᱼᱟ ᱾ ᱡᱤᱱᱤᱥ ᱟᱯᱰᱮᱴᱚᱜ ᱠᱟᱱᱟ, ᱦᱚᱲ ᱠᱚ ᱟᱯᱰᱮᱴᱚᱜ ᱠᱟᱱᱟ, ᱱᱟᱣᱟ ᱱᱟᱣᱟ ᱠᱞᱟᱥᱤᱠᱮᱞ ᱡᱤᱱᱤᱥ ᱦᱚᱸ ᱛᱮᱭᱟᱨᱚᱜᱼᱟ, ᱠᱤᱪᱷᱩ ᱢᱚᱰᱟᱨᱱ ᱡᱤᱱᱤᱥ ᱦᱚᱸ ᱛᱮᱭᱟᱨᱚᱜᱼᱟ᱾ ᱥᱮ ᱠᱤᱪᱷᱩ ᱴᱨᱟᱰᱤᱥᱚᱱᱟᱞ ᱡᱤᱱᱤᱥ ᱦᱚᱸ ᱛᱮᱭᱟᱨᱚᱜᱼᱟ᱾
ᱠᱤᱪᱷᱩ ᱴᱨᱟᱰᱤᱥᱚᱱᱟᱞ ᱡᱤᱱᱤᱥ ᱦᱚ ᱛᱮᱭᱟᱨᱚᱜ-ᱟ᱾ ᱢᱟᱢᱟᱴᱟᱜ
ᱱᱤᱛᱚᱜ ᱫᱚ ᱵᱟᱡᱟᱨ ᱨᱮ ᱦᱮᱡ ᱟᱠᱟᱱᱟ᱾ ᱯᱟᱹᱦᱤᱞ ᱡᱮᱢᱚᱱ ᱟᱪᱪᱷᱟ ᱴᱷᱤᱠ ᱜᱮᱭᱟ᱾ ᱥᱮᱨᱮᱧ ᱤᱭᱟᱹᱭᱟᱵᱮᱱ ᱨᱮᱠᱚᱨᱰᱤᱝ ᱟᱵᱚ? ᱟᱨ ᱵᱷᱟᱜᱮ ᱵᱤᱱ ᱥᱮᱨᱮᱧᱟᱵᱤᱱ ᱪᱚᱞᱚ ᱥᱮᱨᱮᱧ ᱵᱤᱱ ᱯᱩᱭᱥᱟᱹ ᱴᱩᱭᱥᱟ ᱱᱟᱜ ᱵᱮᱯᱟᱨ ᱵᱟᱝ ᱛᱟᱦᱮᱸ ᱠᱟᱱᱟ᱾ ᱦᱚᱲ ᱟᱸᱡᱚᱢ ᱡᱚᱝ ᱦᱚᱲ ᱢᱚᱱᱮ ᱨᱟᱹᱥᱠᱟᱹ ᱡᱚᱝ ᱠᱚ ᱥᱮᱨᱮᱧ ᱛᱟᱦᱮᱸᱜ᱾ ᱩᱱ ᱥᱮᱫᱟᱭ ᱟᱜ ᱥᱮᱨᱮᱧ ᱨᱮᱫᱚ ᱠᱳᱱᱚ ᱫᱚᱨᱢᱟ ᱵᱟᱝ ᱛᱟᱦᱮᱸ ᱠᱟᱱᱟ᱾ ᱤᱱᱟᱹ ᱠᱷᱟᱹᱛᱤᱨ ᱩᱱᱫᱚ, ᱥᱮᱨᱮᱧ ᱱᱟᱜ ᱠᱚᱢᱯᱤᱴᱤᱥᱮᱱ ᱦᱚᱸ ᱵᱟᱝ ᱛᱟᱦᱮᱸ ᱠᱟᱱ, ᱥᱮ ᱱᱩᱱᱟᱹᱜ ᱠᱤᱪᱷᱩ ᱵᱟᱝ ᱛᱟᱦᱮᱸ ᱠᱟᱱᱟ᱾ ᱱᱤᱛᱚᱜ ᱪᱮᱜ ᱞᱮᱠᱟ ᱦᱮᱡ ᱟᱠᱟᱱᱟ ᱢᱤᱢᱤᱜ ᱦᱚᱲ ᱢᱤᱫᱴᱮᱱ ᱥᱤᱝᱜᱟᱨᱮ ᱦᱟᱛᱟᱣᱟ ᱢᱤᱜᱴᱟᱝ ᱥᱮᱨᱮᱧ ᱨᱮᱜᱮ ᱟᱴ, ᱫᱚᱥ ᱠᱟᱛᱮᱫ ᱥᱮᱨᱮᱧᱮ ᱦᱟᱛᱟᱣᱟ
ᱦᱚᱸ ᱦᱚᱸ ᱟᱨ ᱩᱱᱫᱚ ᱩᱱᱟᱹᱜ ᱥᱳᱥᱟᱞ ᱢᱤᱰᱤᱭᱟ ᱦᱚᱸ ᱵᱟᱝ ᱛᱟᱦᱮᱸ ᱠᱟᱱᱟ᱾ ᱟᱨ ᱫᱷᱚᱨᱚ ᱦᱚᱭᱛᱚ ᱟ ᱥᱤᱝᱜᱟᱨ ᱦᱚᱸ ᱚᱱᱠᱟ ᱵᱷᱟᱵᱮ ᱦᱚᱭᱛᱚ ᱢᱤᱫᱴᱮᱱ ᱪᱟᱨᱡ ᱵᱟᱝ ᱛᱟᱦᱮ ᱠᱟᱱ ᱛᱟᱠᱚᱣᱟ ᱦᱮᱸ᱾ ᱟᱨ ᱦᱮᱯᱨᱟᱣ ᱞᱟᱹᱜᱤᱫ ᱦᱚ ᱚᱱᱠᱟ ᱫᱚ ᱵᱟᱠᱚ ᱥᱮᱨᱮᱧ ᱵᱟᱲᱟᱭᱮᱜ ᱠᱟᱱ ᱛᱟᱦᱮᱱᱟ ᱥᱮ᱾
ᱱᱤᱛᱳᱜ ᱫᱚ ᱠᱚᱢ